ᱦᱮᱞᱳ
ᱦᱮᱸ ᱵᱚᱭᱦᱟ ᱡᱚᱦᱟᱨ ᱜᱤ᱾
ᱦᱮᱸ ᱡᱚᱸᱦᱟᱨ ᱡᱚᱸᱦᱟᱨ ᱢᱟᱥᱮ ᱵᱚᱭᱟ ᱪᱮᱫ ᱞᱮᱠᱟ ᱢᱮᱱᱟᱜ ᱵᱤᱱᱟ ᱟᱵᱮᱱ?
ᱦᱮᱸ ᱱᱚᱜᱼᱚᱭ ᱱᱤᱛᱚᱜ ᱢᱟ ᱮᱱᱛᱮᱜ ᱱᱤᱛᱚᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱤᱧᱟᱹ ᱦᱟᱸᱜ᱾ ᱟᱨ ᱚᱲᱟᱜ ᱠᱚᱨᱮ ᱦᱚᱸ ᱡᱚᱛᱚ ᱜᱤ ᱢᱟᱱᱮ ᱱᱟᱯᱟᱭ ᱜᱮ ᱢᱮᱱᱟᱜ ᱵᱟᱲᱟ ᱞᱮᱭᱟ ᱡᱚᱛᱚ ᱦᱚᱲ ᱜᱮ᱾ ᱟᱯᱮ ᱠᱚᱜᱮ ᱪᱮᱫ ᱞᱮᱠᱟ?
ᱦᱮᱸ ᱱᱚᱛᱮ ᱦᱚᱸ ᱟᱹᱰᱤ ᱱᱟᱯᱟᱭ ᱜᱮ ᱱᱟᱯᱟᱭ ᱜᱮ ᱢᱮᱱᱟᱜ ᱞᱮᱭᱟ᱾ ᱛᱟᱦᱚᱸᱞᱮ ᱜᱚᱝᱠᱮ ᱫᱟᱜ ᱡᱟᱹᱲᱤ ᱠᱚ ᱪᱮᱫ ᱞᱮᱠᱟ ᱟᱯᱮᱥᱮᱜ ᱫᱚ?
ᱟᱞᱮᱥᱮᱜ ᱢᱟ ᱦᱟᱸᱜ ᱫᱟᱜ ᱡᱟᱹᱲᱤ ᱠᱚ ᱢᱮᱱ ᱫᱟᱲᱮᱭᱟᱜᱼᱟ ᱡᱷᱤᱯᱤᱨ ᱡᱷᱤᱯᱤᱨ ᱦᱚᱞᱟ ᱢᱟᱫᱷᱮᱨ ᱫᱟᱜ ᱮᱫᱟ ᱛᱚ ᱱᱤᱛᱚᱜ ᱦᱚᱸ ᱡᱷᱤᱯᱤᱨ ᱡᱷᱤᱯᱤ ᱱᱚᱝᱠᱟ ᱫᱟᱜ ᱮ ᱠᱟᱱ ᱜᱮᱭᱟᱢ ᱢᱮᱱ ᱫᱟᱲᱮᱭᱟᱜᱼᱟ ᱟᱫᱚ ᱱᱚᱝᱠᱟ ᱟᱹᱰᱤ ᱡᱟᱹᱥᱛᱤ ᱫᱟᱜ ᱱᱚᱣᱟ ᱠᱷᱮᱛ ᱯᱮᱨᱮᱡᱚᱜ ᱞᱮᱠᱟ ᱫᱚ ᱵᱟᱝ ᱜᱮ ᱫᱟᱜ ᱠᱟᱫᱟ ᱟᱭᱢᱟ ᱫᱤᱱ ᱠᱷᱚᱡ ᱱᱚᱣᱟ ᱫᱟᱜ ᱜᱮ ᱟᱞᱮ ᱫᱚᱞᱮ ᱛᱟᱹᱜᱤ ᱟᱠᱟᱫᱟ ᱦᱟᱸᱜ
ᱦᱳᱭ ᱟᱫᱚ ᱛᱟᱦᱚᱞᱮ ᱦᱳᱭ ᱟᱫᱚ ᱛᱟᱦᱚᱞᱮ ᱦᱩᱲᱩ ᱨᱚᱦᱚᱭ ᱠᱚᱫᱚ ᱛᱟᱦᱚᱞᱮ ᱟᱣᱨᱤᱭᱟᱜᱼᱟ ᱟᱯᱮ ᱥᱮᱫ ᱫᱚ ᱱᱟᱜ
ᱦᱮᱸ ᱦᱩᱲᱩ ᱨᱚᱦᱚᱭ ᱫᱚ ᱟᱣᱨᱤ ᱦᱩᱭᱩᱜᱼᱟ ᱢᱟᱱᱮ ᱢᱤᱫ ᱵᱟᱨ ᱦᱚᱲ ᱫᱚᱠᱚ ᱮᱦᱚᱵ ᱠᱟᱱ ᱜᱮ ᱦᱟᱸᱜ ᱮᱱᱛᱮ ᱟᱹᱰᱤ ᱚᱠᱛᱚ ᱜᱮ ᱦᱩᱭᱱᱟ ᱟᱨ ᱫᱟᱜ ᱛᱮᱫ ᱵᱟᱭ ᱫᱟᱜ ᱞᱮᱠᱷᱟᱡ ᱫᱚ ᱡᱟᱦᱟᱸᱱᱟᱜ ᱚᱱᱠᱟ ᱵᱮᱵᱚᱥᱛᱷᱟ ᱦᱩᱭᱩᱜ ᱜᱮᱭᱟ ᱟᱫᱚ ᱵᱮᱵᱚᱥᱛᱟ ᱞᱮᱠᱟ ᱫᱚᱢ ᱢᱮᱱ ᱫᱟᱲᱮᱭᱟᱜᱼᱟ ᱱᱚᱣᱟ ᱵᱟᱹᱫ ᱵᱟᱹᱭᱦᱟᱹᱲ ᱠᱚᱨᱮ ᱠᱩᱧ ᱠᱚ ᱢᱮᱱᱟᱜ ᱟᱠᱟᱫᱟ᱾ ᱠᱷᱚᱡ ᱥᱮ ᱢᱤᱫ ᱵᱟᱨ ᱚᱠᱟ ᱡᱟᱭᱜᱟ ᱠᱚᱨᱮ ᱢᱟᱱᱮ ᱜᱟᱹᱰᱤᱭᱟᱹ ᱠᱚᱨᱮ ᱫᱟᱜ ᱢᱮᱱᱟᱜᱼᱟ ᱚᱸᱰᱮ ᱠᱷᱚᱡ ᱯᱩᱱ ᱯᱩ ᱠᱟᱛᱮᱜ ᱢᱟᱱᱮ ᱠᱷᱮᱛ ᱠᱚᱨᱮ ᱫᱟᱜ ᱠᱚ ᱯᱮᱨᱮᱡ ᱫᱟ, ᱟᱨ ᱱᱚᱝᱠᱟ ᱨᱚᱦᱚᱭ ᱠᱚ ᱮᱦᱚᱵ ᱠᱟᱱᱟ ᱦᱟᱸᱜ᱾
ᱟᱨ ᱟ ᱜᱚᱢᱠᱮ ᱢᱚᱴᱟᱢᱩᱴᱤ ᱱᱚᱣᱟ ᱢᱮᱥᱤᱱ ᱠᱚ ᱥᱮ ᱱᱚᱣᱟ ᱮᱸ ᱮᱻᱮ ᱥᱤᱞᱩ ᱠᱚ ᱵᱟᱹᱪᱩᱜᱼᱟ ᱠᱤ ᱚᱱᱠᱟ ᱵᱮᱵᱚᱥᱛᱷᱟ ᱚᱱᱟ ᱠᱚᱨᱮ?
ᱟᱞᱮ ᱥᱮᱜ ᱫᱚ ᱦᱟᱸᱜ ᱢᱟᱱᱮ ᱱᱚᱝᱠᱟ ᱥᱮᱞᱚ ᱥᱮ ᱡᱟᱦᱟᱸᱱᱟᱜ ᱚᱱᱠᱟ ᱥᱳᱞᱟᱨ ᱮᱢᱟᱱ ᱢᱮᱥᱤᱱ ᱠᱚ ᱦᱟᱸᱜ ᱪᱮᱫ ᱜᱮ ᱵᱟᱠᱩ ᱵᱟᱠᱩ ᱵᱮᱱᱟᱣ ᱠᱟᱜ ᱞᱮᱭᱟ ᱥᱮ ᱥᱚᱨᱠᱟᱨ ᱦᱚᱛᱮ ᱛᱮᱦᱚᱸ ᱥᱮ ᱟᱯᱱᱟᱨ ᱦᱚᱛᱮ ᱛᱮᱦᱚᱸ ᱵᱟᱝ ᱵᱮᱱᱟᱣ ᱦᱩᱭ ᱠᱟᱱᱟ ᱮᱱᱛᱮᱜ ᱟᱯᱱᱟᱨ ᱛᱮᱢ ᱵᱮᱱᱟᱣ ᱠᱷᱟᱡ ᱞᱟᱜᱟᱣ ᱦᱚᱪᱚᱭᱮ ᱠᱷᱟᱱ ᱟᱹᱰᱤ ᱡᱟᱹᱥᱛᱤ ᱜᱮ ᱠᱷᱟᱨᱪᱟ ᱯᱟᱲᱟᱜᱼᱟ ᱮᱱᱛᱮ ᱟᱞᱮ ᱥᱮᱫ ᱫᱚ ᱟᱹᱰᱤ ᱡᱟᱹᱥᱛᱤ ᱟᱹᱰᱤ ᱵᱷᱤᱛᱨᱤ ᱨᱮ ᱫᱟᱜ ᱢᱮᱱᱟᱜᱼᱟ ᱢᱮᱱ ᱫᱟᱲᱮᱭᱟᱜᱼᱟ ᱟᱢ ᱯᱟᱸᱪᱥᱚ ᱠᱷᱚᱱ ᱪᱮᱛᱟᱱ ᱟᱱᱮ ᱯᱟᱸᱪᱥᱚ ᱪᱷᱚᱥᱚ ᱟᱫᱚ ᱟᱫᱚᱢ ᱡᱟᱭᱜᱟ ᱨᱮᱢᱟ ᱱᱚᱝᱠᱟ ᱟᱴᱥᱚ ᱦᱚᱭ ᱛᱤᱭᱳᱜ ᱫᱟ ᱢᱟᱱᱮ ᱯᱷᱤᱴ ᱦᱮᱸ ᱦᱮᱸ
ᱦᱳᱭ ᱜᱚᱝᱠᱮ ᱟᱫᱚ ᱱᱚᱰᱮ ᱫᱚ ᱧᱮᱞᱚᱜ ᱠᱟᱱᱟ ᱟᱹᱰᱤ ᱜᱮ ᱡᱟᱹᱱᱤᱡ ᱫᱟᱜ ᱠᱚᱫᱚ ᱟᱹᱰᱤ ᱜᱮ ᱟᱱᱟᱴ ᱛᱟᱯᱮᱭᱟ ᱟᱱᱟᱴ ᱠᱷᱟᱹᱛᱤᱨ ᱡᱮ ᱠᱟᱨᱚᱱ ᱛᱮ ᱟᱯᱮ ᱡᱟᱦᱟᱸᱱᱟᱜ ᱜᱮ ᱵᱟᱯᱮ ᱠᱚᱨᱟᱣ ᱫᱟᱲᱮᱜ ᱵᱟᱯᱮ ᱪᱟᱥᱵᱟᱥ ᱠᱚᱦᱚᱸ ᱡᱟᱹᱱᱤᱡ ᱱᱟᱯᱟᱭ ᱛᱮ ᱵᱟᱭ ᱦᱩᱭ ᱫᱟᱲᱮᱜ ᱢᱟᱥᱮ ᱪᱟᱥᱵᱟᱥ ᱮᱱᱠᱷᱟᱱ ᱱᱟᱯᱟᱭ ᱯᱟᱥᱮᱡ ᱫᱚ ᱚᱠᱟ ᱞᱮᱠᱟ ᱦᱩᱭᱩᱜ ᱠᱟᱱᱟ ᱱᱚᱣᱟ ᱠᱚᱨᱮ ᱢᱟᱱᱮ ᱱᱚᱣᱟ ᱦᱩᱲᱩ ᱵᱟᱫ ᱛᱮ ᱟᱨᱚ ᱪᱮᱫ ᱟᱱᱟᱡ ᱠᱚ ᱥᱮ ᱥᱚᱵᱡᱤ ᱠᱚᱯᱮ ᱪᱟᱥ ᱵᱟᱲᱟᱭᱟ ᱚᱱᱟ ᱠᱚᱨᱮ ᱫᱚ
ᱟᱪᱪᱷᱟ ᱟᱪᱪᱷᱟ ᱟᱫᱚ ᱪᱟᱥᱵᱟᱥ ᱞᱮᱠᱟ ᱫᱚ ᱟᱱᱟᱴ ᱫᱚ ᱟᱱᱟᱴ ᱜᱮᱭᱟ ᱦᱟᱸᱜ ᱢᱟᱱᱮ ᱮᱱᱛᱮᱜ ᱫᱟᱜ ᱨᱮᱱᱟᱜ ᱟᱱᱟᱴ ᱜᱮ ᱟᱨ ᱚᱱᱠᱟ ᱫᱚ ᱵᱟᱝ ᱠᱟᱱᱟ ᱵᱚᱞᱮ ᱟᱹᱰᱤ ᱡᱟᱹᱥᱛᱤ ᱢᱟᱱᱮ ᱪᱮᱫ ᱜᱮ ᱪᱟᱥ ᱵᱟᱝ ᱦᱩᱭᱩᱜᱼᱟ ᱪᱟᱥ ᱦᱩᱭᱩᱜ ᱜᱮᱭᱟ ᱱᱚᱣᱟ ᱦᱩᱲᱩ ᱪᱷᱟᱰᱟ ᱠᱟᱛᱮᱜ ᱫᱚᱢ ᱫᱟᱲᱮᱭᱟᱜᱼᱟ ᱱᱮᱛᱟᱨ ᱱᱚᱜᱼᱚᱭ ᱡᱚᱸᱰᱨᱟ ᱠᱚᱦᱚᱸ ᱪᱟᱥ ᱦᱩᱭᱩᱜ ᱠᱟᱱ ᱜᱮᱭᱟ ᱡᱚᱸᱰᱨᱟ ᱠᱷᱮᱛ ᱨᱮᱜᱮᱢ ᱢᱮᱱ ᱫᱟᱲᱮᱭᱟᱜᱼᱟ ᱱᱚᱝᱠᱟ ᱱᱚᱣᱟ ᱡᱟᱹᱲᱤ ᱚᱠᱟ ᱫᱚᱠᱚ ᱢᱮᱛᱟᱜ ᱠᱟᱱ ᱡᱟᱹᱲᱤ ᱚᱱᱟ ᱛᱮᱫᱚ ᱦᱟᱸᱜ ᱚᱱᱟ ᱵᱟᱵᱮᱨ ᱦᱚᱸᱠᱚ ᱵᱮᱱᱟᱣ ᱜᱮ ᱟᱯᱮ ᱥᱮᱫ ᱫᱚ ᱪᱮᱫ ᱦᱟᱸᱜ ᱠᱚ ᱢᱮᱛᱟᱜ
ᱦᱳᱭ ᱟᱞᱮ ᱥᱮᱫ ᱦᱚᱸ ᱦᱳᱭ ᱜᱚᱝᱠᱮ ᱟᱞᱮ ᱥᱮᱫ ᱦᱚᱸ ᱤᱱᱟᱹᱜᱮ ᱡᱟᱹᱲᱤ ᱜᱮᱠᱚ ᱢᱮᱛᱟᱜᱼᱟ ᱟᱨ ᱱᱤᱛᱚᱜ ᱦᱚᱸ ᱡᱚᱱᱰᱨᱟ ᱠᱚᱦᱚᱸ ᱠᱚ ᱪᱟᱥ ᱜᱮᱭᱟ ᱱᱚᱜᱼᱚᱭ ᱡᱮᱢᱚᱱ ᱦᱩᱲᱩ ᱠᱚ ᱦᱩᱲᱩ ᱠᱚ ᱪᱟᱥ ᱥᱟᱶ ᱥᱟᱶ ᱛᱮ ᱡᱟᱦᱟᱸ ᱠᱚ ᱡᱟᱦᱟᱸ ᱡᱟᱭᱜᱟ ᱠᱚ ᱩᱥᱩᱞ ᱧᱚᱜ ᱜᱮᱭᱟ ᱮ ᱫᱟᱜ ᱠᱚ ᱵᱟᱭ ᱛᱟᱦᱮᱱᱟ ᱧᱤᱨ ᱪᱟᱵᱟᱜᱼᱟ ᱚᱱᱮ ᱚᱱᱠ ᱡᱟᱭᱜᱟ ᱠᱚᱨᱮ ᱫᱚ ᱱᱤᱛᱚᱜ ᱫᱚ ᱵᱟᱲᱜᱮ ᱠᱚᱨᱮ ᱟᱞᱮ ᱥᱮᱫ ᱦᱚᱸ ᱡᱚᱱᱰᱨᱟ ᱠᱚᱠᱚ ᱪᱟᱥᱮᱫ ᱜᱮᱭᱟ᱾
ᱢᱟᱱᱮ ᱟᱞᱮ ᱥᱮᱫ ᱢᱟᱱᱮ ᱡᱚᱸᱰᱨᱟ ᱪᱟᱥ ᱫᱚ ᱢᱚᱸᱡᱽ ᱜᱮ ᱦᱩᱭᱩᱜᱼᱟ ᱮᱱᱛᱮᱜ ᱚᱱᱟ ᱨᱮᱫᱚ ᱟᱹᱰᱤ ᱡᱟᱹᱥᱛᱤ ᱢᱟᱱᱮ ᱫᱟᱜ ᱵᱟᱝ ᱞᱟᱜᱟᱜᱼᱟ ᱟᱫᱚ ᱚᱱᱟᱛᱮ ᱡᱚᱸᱰᱨᱟ ᱚᱱᱟ ᱥᱚᱸᱜᱮᱛᱮ ᱱᱚᱜᱼᱚᱭ ᱡᱟᱹᱲᱤᱧ ᱞᱟᱹᱭ ᱠᱮᱫ ᱟᱨ ᱜᱷᱟᱸᱜᱨᱟ ᱦᱚᱸ ᱠᱚ ᱪᱟᱥ ᱜᱮᱭᱟ ᱢᱟᱱᱮ ᱢᱤᱫᱴᱮᱱ ᱠᱷᱮᱛ ᱨᱮᱜᱮ ᱡᱚᱛᱚ ᱯᱮᱱᱮ ᱫᱟᱨᱮ ᱠᱚ ᱨᱚᱦᱚᱭ ᱠᱟᱜᱼᱟ ᱟᱯᱮ ᱥᱮᱫ ᱜᱷᱟᱸᱜᱨᱟ ᱦᱚᱸᱠᱚ ᱪᱟᱥ ᱜᱮᱭᱟ ᱥᱮ ᱵᱟᱝ ᱦᱟᱸᱜ ᱥᱮ ᱪᱮᱫ ᱠᱚᱠᱚ ᱪᱟᱥᱟ ᱱᱚᱣᱟ ᱦᱳᱲᱳ ᱪᱷᱟᱰᱟ ᱠᱟᱛᱮᱫ ᱟᱯᱮᱥᱮᱫ ᱫᱚ
ᱟᱪᱪᱷᱟ ᱟᱞᱮ ᱥᱮᱫ ᱚᱱᱟ ᱦᱩᱲᱩ ᱪᱷᱟᱰᱟᱣ ᱠᱟᱛᱮᱫ, ᱜᱷᱟᱸᱜᱽᱨᱟ ᱠᱚᱦᱚᱸ ᱡᱷᱤᱸᱜᱟᱹ ᱠᱚ ᱢᱟᱱᱮ ᱥᱟᱱᱟᱢ ᱞᱮᱠᱟᱱᱟᱜ ᱜᱮ ᱡᱟᱦᱟᱸ ᱛᱤᱱᱟᱹᱜ ᱢᱟᱱᱮ ᱥᱚᱵᱡᱤ ᱠᱚ ᱢᱮᱱᱟᱜᱼᱟ ᱟᱱᱟᱡ ᱠᱚ ᱢᱮᱱᱟᱜᱼᱟ ᱥᱟᱱᱟᱢ ᱞᱮᱠᱟᱱᱟᱜ ᱟᱱᱟᱡ ᱠᱚᱜᱮ ᱱᱚᱣᱟ ᱠᱚ ᱫᱚ ᱪᱟᱥᱵᱟᱥ ᱫᱚ ᱦᱩᱭᱩᱜ ᱠᱟᱱ ᱜᱮᱭᱟ ᱟᱫᱚ ᱜᱚᱢᱠᱮ ᱚᱱᱟ ᱠᱚᱨᱮ ᱢᱟᱱᱮ ᱤᱭᱟᱹ ᱠᱚᱫᱚ ᱚᱠᱟᱞᱮᱠᱟ ᱫᱟᱢ ᱠᱚᱫᱚ ᱫᱚᱨᱠᱚ ᱚᱠᱟᱞᱮᱠᱟ?
ᱢᱟᱱᱮ ᱩᱛᱩ ᱛᱮᱭᱟᱜ ᱫᱚᱨᱠᱚ ᱥᱮ ᱪᱮᱫ ᱞᱮᱠᱟ?
ᱩᱛᱩ ᱨᱮᱱᱟᱜ, ᱩᱛᱩ ᱨᱮᱱᱟᱜ ᱫᱚᱨᱠᱚ ᱚᱠᱟ ᱞᱮᱠᱟ
ᱩᱛᱩ ᱨᱮᱭᱟᱜ ᱫᱚᱨ ᱫᱚ ᱤᱱᱠᱟ ᱫᱷᱟᱨᱟ ᱜᱮ ᱡᱮᱞᱮᱠᱟ ᱢᱟᱱᱮ ᱛᱮᱦᱤᱧ ᱱᱚᱜᱼᱚᱭ ᱦᱟᱹᱴᱭᱟᱹ ᱛᱟᱦᱮᱸ ᱠᱟᱱᱟ ᱦᱟᱹᱴᱭᱟᱹ ᱠᱷᱚᱡᱜᱮ ᱦᱮᱡ ᱦᱩᱭ ᱮᱱᱟ ᱟᱫᱚ ᱱᱚᱝᱠᱟ ᱵᱮᱸᱜᱟᱲ ᱢᱮᱱ ᱫᱟᱲᱮᱭᱟᱜᱼᱟ ᱵᱚᱞᱮ ᱵᱮᱸᱜᱟᱲ ᱟᱹᱰᱤ ᱡᱟᱹᱥᱛᱤ ᱫᱚᱨ ᱟᱥᱤ ᱴᱟᱠᱟ ᱠᱤᱞᱳ ᱟᱨᱦᱚᱸ ᱟᱹᱞᱩ ᱠᱚᱫᱚ ᱵᱤᱥ ᱴᱟᱠᱟ ᱛᱤᱨᱤᱥ ᱴᱟᱠᱟ ᱠᱤᱞᱳ ᱚᱱᱟ ᱟᱹᱞᱩ ᱦᱤᱥᱟᱹᱵ ᱛᱮ ᱟᱫᱚ ᱢᱟᱨᱮ ᱢᱟᱨᱮ ᱟᱹᱞᱩ ᱫᱚ ᱚᱱᱠᱟ ᱵᱤᱥ ᱯᱚᱸᱫᱽᱨᱚ ᱚᱱᱠᱟ ᱛᱮᱦᱚᱸ ᱠᱚ ᱮᱢᱚᱜ ᱠᱟᱱ ᱜᱮᱭᱟ ᱟᱨ ᱡᱟᱹᱥᱛᱤ ᱠᱟᱭ ᱛᱮᱫᱚ ᱢᱟᱱᱮ ᱛᱤᱥ ᱴᱟᱠᱟ ᱠᱤᱞᱳ ᱫᱷᱟᱹᱵᱤᱡ ᱢᱮᱱᱟᱜᱼᱟ ᱟᱨᱦᱚᱸ ᱠᱩᱸᱫᱽᱨᱤ ᱠᱩᱧ ᱠᱩᱞᱤ ᱵᱟᱲᱟ ᱞᱮᱫ ᱠᱚᱣᱟ ᱚᱱᱟ ᱦᱚᱸ ᱵᱤᱥ ᱴᱮᱠᱟ ᱠᱤᱞᱳ ᱟᱫᱚᱢ ᱡᱟᱭᱜᱟ ᱫᱚ ᱛᱤᱥ ᱴᱟᱠᱟ ᱢᱟᱱᱮ ᱡᱟᱹᱥᱛᱤ ᱠᱟᱭ ᱛᱮᱫᱚ ᱱᱚᱣᱟ ᱪᱟᱞᱤᱥ ᱯᱟᱪᱟᱥ ᱤᱱᱠᱟᱹ ᱨᱮᱦᱚᱸ ᱛᱟᱦᱮᱱ ᱠᱟᱱ ᱜᱮᱭᱟ ᱟᱨ ᱟᱹᱰᱤ ᱠᱚᱢ ᱛᱮᱫᱚ ᱫᱚᱥ ᱴᱟᱠᱟ ᱵᱤᱥ ᱴᱟᱠᱟ ᱢᱟᱱᱮ ᱫᱚᱥ ᱴᱟᱠᱟ ᱛᱮᱫᱚ ᱮᱠᱟᱞ ᱜᱮ ᱵᱟᱹᱱᱩᱜᱼᱟᱱ ᱡᱟᱦᱟᱱᱟᱜ ᱤᱧ ᱧᱮᱞ ᱞᱮᱫᱟ ᱡᱟᱹᱥᱛᱤ ᱠᱟᱭᱛᱮ ᱵᱤᱥ ᱠᱷᱚᱡ ᱪᱮᱛᱟᱱ ᱜᱤ ᱯᱟᱨ ᱠᱮᱡᱤ ᱚᱱᱠᱟ ᱫᱟᱢ ᱦᱟᱸᱜ
ᱟᱫᱚ ᱦᱳᱭ ᱟᱫᱚ ᱚᱱᱛᱮᱱᱟᱜ ᱟᱯᱮ ᱥᱮᱱᱟᱜ ᱫᱚᱨ ᱠᱚ ᱧᱮᱞ ᱠᱟᱛᱮᱜ ᱩᱛᱩ ᱨᱮᱱᱟᱜ ᱫᱚᱨ ᱫᱟᱢ ᱠᱚ ᱧᱮᱞ ᱠᱟᱛᱮ ᱱᱚᱣᱟᱜᱮ ᱵᱟᱲᱟᱭ-ᱚᱜ ᱠᱟᱱᱟ ᱟᱯᱮ ᱥᱮᱫ ᱡᱟᱦᱟᱸ ᱛᱤᱱᱟᱹᱜ ᱫᱚᱨ ᱢᱮᱱᱟᱜ
ᱦᱮᱸ
ᱟᱞᱮᱥᱮᱫ ᱦᱚᱸ ᱴᱷᱤᱠ ᱳᱭ ᱯᱟᱸᱪ ᱢᱚᱬᱮ ᱴᱟᱠᱟ ᱜᱮᱞ ᱴᱟᱠᱟ ᱤᱱᱠᱟᱹ ᱜᱮᱛᱚ ᱯᱷᱟᱨᱟᱠ ᱢᱮᱱᱟᱜᱼᱟ ᱤᱱᱟᱹ ᱠᱷᱚᱱᱟᱜ ᱡᱟᱹᱥᱛᱤ ᱯᱷᱟᱨᱟᱠ ᱫᱚ ᱵᱟᱹᱱᱩᱜᱼᱟ ᱮᱠᱫᱚᱢ ᱮᱠᱤ ᱜᱮᱭᱟ ᱱᱚᱣᱟ ᱟᱞᱮᱥᱮᱫ ᱡᱟᱦᱟᱸ ᱮ ᱢᱟᱱᱮ ᱫᱚᱨ ᱢᱮᱱᱟᱜ ᱚᱱᱟ ᱩᱛᱩᱭ ᱨᱮᱱᱟᱜ ᱟᱯᱮ ᱥᱮᱱ ᱦᱚᱸ ᱥᱮᱢ ᱤᱱᱠᱟᱹ ᱜᱮᱭᱟ ᱢᱟᱱᱮ ᱠᱳᱱᱳ ᱯᱷᱟᱨᱟᱠ ᱫᱚ ᱵᱟᱹᱪᱩᱜᱼᱟ᱾
ᱟᱪᱪᱷᱟ ᱟᱪᱪᱷᱟ ᱦᱮᱸ ᱢᱟᱱᱮ ᱢᱟᱱᱮ ᱱᱚᱣᱟ ᱠᱚᱫᱚ ᱦᱟᱸᱜ ᱫᱤᱠᱩ ᱠᱚᱠᱚ ᱟᱹᱜᱩᱭ ᱛᱮ ᱦᱟᱸᱜ ᱩᱱᱟᱹᱜ ᱡᱟᱹᱥᱛᱤ ᱛᱟᱦᱮᱱ ᱠᱟᱱᱟ ᱟᱨ ᱧᱮᱞ ᱵᱟᱲᱟ ᱠᱟᱹᱫᱟᱹᱧ ᱡᱚᱠᱷᱚᱱ ᱟᱵᱚ ᱦᱚᱲ ᱦᱚᱯᱚᱱ ᱠᱚᱦᱟᱜ ᱱᱚᱣᱟ ᱩᱸᱣᱟ ᱟᱹᱥ ᱪᱮᱜ ᱞᱮᱠᱟ ᱵᱮᱸᱜᱟᱲ ᱠᱚ ᱦᱟᱸᱜ ᱟᱢ ᱤᱫᱤᱭᱟ ᱛᱚᱵᱮ ᱟᱹᱰᱤ ᱠᱚᱢ ᱛᱮᱵᱚᱱ ᱟᱠᱷᱨᱤᱧᱟ ᱟᱫᱚ ᱚᱱᱟ ᱫᱚ ᱦᱟᱜ ᱢᱟᱱᱮ ᱥᱤᱡᱮᱱ ᱨᱮᱵᱚᱱ ᱤᱫᱤᱭᱮᱫ ᱠᱟᱱᱛᱮ ᱩᱱ ᱥᱤᱡᱮᱱ ᱫᱚ ᱦᱟᱸᱜ ᱡᱟᱹᱥᱛᱤ ᱠᱟᱭᱛᱮ ᱵᱮᱸᱜᱟᱲ ᱠᱚ ᱤᱫᱤᱭᱟ ᱩᱱ ᱡᱚᱠᱷᱟᱡ ᱥᱮ ᱟᱹᱞᱩ ᱥᱤᱡᱮᱱ ᱦᱚᱸ ᱟᱹᱞᱩ ᱠᱚ ᱤᱫᱤᱭᱟ ᱚᱱᱟᱛᱮ ᱫᱚᱨ ᱠᱚ ᱟᱹᱰᱤ ᱠᱚᱢ ᱪᱟᱵᱟ ᱟᱨ ᱫᱤᱠᱩ ᱠᱩ ᱥᱮ ᱮᱴᱟᱜ ᱡᱟᱹᱛᱤ ᱠᱚᱫᱚ ᱦᱟᱸᱜ ᱢᱤᱫᱴᱟᱝ ᱮᱥᱴᱮᱴᱮᱡᱮ ᱠᱚ ᱞᱟᱜᱟᱣᱟ ᱥᱮ ᱚᱠᱟ ᱡᱚᱠᱷᱟᱡ ᱚᱠᱟᱴᱟᱜ ᱱᱟᱣᱟ ᱥᱚᱵᱽᱡᱤ ᱥᱮ ᱩᱛᱩ ᱛᱮᱭᱟᱜ ᱵᱟᱝ ᱧᱟᱢᱚᱜ ᱩᱱ ᱡᱩᱠᱷᱟᱠ ᱚᱱᱟᱴᱟᱜ ᱥᱚᱵᱽᱡᱤ ᱠᱚ ᱟᱹᱜᱩᱭᱟ ᱱᱤᱛᱚᱜ ᱩᱱ ᱡᱚᱠᱷᱟᱡ ᱫᱚ ᱢᱟᱱᱮ ᱫᱚᱨ ᱢᱟᱱᱮ ᱥᱟᱵᱡᱤ ᱠᱚᱢ ᱤᱭᱟᱹᱛᱮ ᱫᱚᱨ ᱦᱚᱸ ᱡᱟᱹᱥᱛᱤᱜᱼᱟ ᱟᱫᱚᱜ ᱦᱟᱛᱟᱣ ᱦᱚᱲ ᱫᱚ ᱦᱟᱛᱟᱣ ᱦᱩᱭᱩᱜ ᱛᱟᱢ ᱜᱮᱭᱟ ᱵᱟᱠᱷᱟᱡ ᱫᱚ ᱪᱮᱜ ᱫᱩᱠᱟᱱ ᱵᱟᱹᱱᱩᱜᱼᱟ ᱚᱠᱟ ᱨᱮᱢ ᱦᱟᱛᱟᱣᱟ ᱥᱮ ᱵᱟᱝ
ᱛᱚ ᱚᱱᱟ ᱢᱟ ᱴᱷᱤᱠ ᱜᱤ ᱠᱟᱱᱟ ᱮᱱᱠᱷᱟᱱ ᱟᱯᱮ ᱚᱱᱟ ᱮᱞᱟᱠᱟ ᱠᱚᱨᱮ ᱟᱵᱚ ᱥᱟᱱᱛᱟᱨ ᱵᱚᱭᱦᱟ ᱮᱱᱠᱷᱟᱱ ᱛᱤᱱᱟᱹᱜ ᱜᱟᱱ ᱱᱚᱣᱟ ᱦᱟᱹᱴᱤᱭᱟᱹ ᱠᱚᱠᱚ ᱪᱟᱞᱟᱜ ᱠᱟᱱᱟ ᱦᱟᱴ ᱵᱟᱡᱟᱨ ᱠᱚᱠᱚ ᱪᱟᱞᱟᱜ ᱠᱟᱱᱟ ᱢᱟᱱᱮ ᱚᱸᱰᱮ ᱠᱚ ᱫᱩᱲᱩᱜ ᱠᱟᱛᱮᱫ ᱠᱚ ᱵᱮᱯᱟᱨᱮᱜᱼᱟ ᱱᱚᱝᱠᱟ ᱛᱤᱱᱟᱹᱜ ᱜᱟᱱ
ᱦᱮᱸ ᱱᱤᱛᱟᱨ ᱟᱜ ᱦᱤᱥᱟᱹᱵ ᱛᱮᱢ ᱢᱮᱱ ᱞᱮᱠᱷᱟᱡ ᱫᱚ ᱱᱤᱛᱟᱨ ᱟᱞᱮ ᱟᱹᱛᱩ ᱥᱮ ᱥᱩᱨ ᱥᱩ ᱼ ᱯᱩᱨ ᱦᱚᱸ ᱟᱹᱰᱤ ᱡᱟᱹᱥᱛᱤ ᱜᱤ ᱢᱟᱱᱟ ᱠᱚ ᱪᱟᱞᱟᱜ ᱠᱟᱱ ᱜᱮᱭᱟ ᱟᱢ ᱚᱱᱟ ᱫᱚ ᱦᱟᱸᱜ ᱵᱟᱨ ᱯᱮ ᱵᱚᱪᱷᱚᱨ ᱠᱷᱚᱡ ᱜᱮ ᱧᱮᱞᱚᱜᱚᱜ ᱠᱟᱱᱟ ᱟᱠᱷᱟᱡ ᱚᱱᱟ ᱠᱷᱚᱡ ᱞᱟᱦᱟ ᱵᱟᱨᱯᱮ ᱵᱚᱪᱷᱚᱨ ᱠᱷᱚᱡ ᱞᱟᱦᱟᱢ ᱢᱮᱱ ᱞᱮᱠᱷᱟᱡ ᱫᱚ ᱢᱮᱱ ᱫᱟᱲᱮ ᱟᱢ ᱪᱤᱞᱤ ᱜᱤ ᱵᱟᱠᱚ ᱪᱟᱞᱟᱜ ᱠᱟᱱ ᱛᱟᱦᱮᱱᱟ ᱢᱤᱜ ᱵᱟᱨ ᱜᱤᱢ ᱢᱮᱱ ᱫᱟᱲᱮ ᱟᱢ ᱵᱟᱨᱯᱮ ᱟᱹᱛᱳ ᱨᱮᱱ ᱜᱮ ᱢᱤᱜ ᱵᱟᱨᱭᱟ ᱦᱚᱲ ᱜᱮᱢ ᱧᱟᱢ ᱠᱚᱣᱟ ᱥᱮ ᱢᱤᱫᱴᱮᱱ ᱱᱚᱣᱟ ᱦᱟᱹᱴᱭᱟᱹᱨᱮ ᱵᱟᱨ ᱯᱮ ᱦᱚᱲ ᱡᱟᱭᱜᱟ ᱟᱨᱜᱮᱢ ᱧᱟᱢᱟ ᱵᱚᱞᱮ ᱱᱚᱣᱟ ᱦᱚᱲ ᱠᱚ ᱦᱟᱴ ᱟᱠᱟ ᱟᱫᱚ ᱱᱮᱛᱟᱨ ᱫᱚ ᱮᱱᱦᱚᱸ ᱦᱚᱲ ᱠᱩ ᱵᱩᱡᱷᱟᱹᱣ ᱮᱫᱟ ᱡᱮ ᱵᱟᱝ ᱟᱵᱚ ᱦᱚᱸ ᱱᱚᱝᱠᱟ ᱦᱩᱭᱩᱜ ᱛᱟᱵᱚᱱ ᱜᱮᱭᱟ ᱠᱚᱨᱟᱣ ᱦᱩᱭᱩᱜ ᱛᱟᱵᱚᱱ ᱜᱮᱭᱟ ᱦᱟᱸᱜ
ᱦᱳᱭ ᱟᱫᱚ ᱟᱪᱪᱷᱟ ᱟᱪᱪᱷᱟ ᱦᱳᱭ ᱟᱫᱚ ᱱᱚᱜᱼᱚᱭ ᱱᱚᱜ ᱱᱤᱛᱚᱜ ᱱᱚᱣᱟ ᱥᱚᱥᱱᱚᱜ ᱡᱩᱜᱽ ᱨᱮ
ᱦᱩᱸ
ᱟᱵᱚ ᱠᱚ ᱛᱟᱞᱟᱨᱮ ᱟᱵᱚᱨᱮᱱ ᱦᱚᱲ ᱦᱚᱯᱚᱱ ᱠᱚ ᱡᱟᱦᱟᱸ ᱛᱤᱱᱟᱹᱜ ᱜᱮ ᱢᱮᱱᱟᱜ ᱠᱟᱜ ᱠᱚᱣᱟ ᱥᱟᱱᱛᱟᱲ ᱵᱚᱭᱦᱟ ᱠᱚ ᱮᱱᱠᱷᱟᱱ ᱛᱤᱱᱟᱹᱜ ᱜᱟᱱ ᱱᱚᱣᱟ ᱦᱟᱹᱴᱤᱭᱟ ᱠᱚᱨᱮ ᱦᱤᱡᱩᱜ ᱞᱟᱹᱠᱛᱤ ᱠᱟᱱᱟ ᱥᱮ ᱵᱮᱯᱟᱨ ᱞᱟᱹᱠᱛᱤ ᱠᱟᱱᱟ
ᱮᱠᱟᱞ ᱠᱟ ᱤᱧᱟᱹᱜ ᱦᱩᱫᱤᱥᱼᱼ ᱱᱤᱛᱚᱜ ᱛᱮ ᱱᱚᱭ ᱟᱞᱮ ᱡᱟᱭᱜᱟ ᱢᱟ ᱮᱠᱮᱱ ᱡᱟᱹᱥᱛᱤ ᱠᱟᱭᱛᱮ ᱦᱚᱲ ᱜᱮ ᱢᱮᱱᱟᱜ ᱠᱚᱣᱟ ᱦᱟᱸᱜ ᱟᱫᱚ ᱛᱤᱱᱟᱹᱜ ᱦᱚᱲ ᱢᱮᱱᱟᱜ ᱠᱚᱣᱟ ᱩᱱᱟᱹᱜ ᱦᱤᱥᱟᱹᱵ ᱛᱮᱫᱚ ᱦᱟᱸᱜ ᱢᱟᱱᱮ ᱟᱹᱰᱤ ᱠᱚᱢ ᱢᱮᱱ ᱫᱟᱲᱮᱜ ᱟᱢ ᱚᱱᱟ ᱨᱮᱱᱟᱜ ᱯᱟᱸᱪ ᱯᱟᱨᱥᱮᱱ ᱜᱮ ᱦᱟᱸᱜ ᱠᱚ ᱪᱟᱞᱟᱜ ᱠᱟᱱᱟ ᱮᱱᱛᱮ ᱟᱞᱮ ᱥᱮᱫ ᱫᱚ ᱢᱟᱱᱮ ᱦᱚᱲ ᱫᱤᱥᱚᱢ ᱥᱮ ᱱᱚᱣᱟ ᱦᱩᱞ ᱫᱤᱥᱚᱢ ᱥᱟᱱᱛᱟᱞ ᱯᱟᱨᱜᱟᱱᱟ ᱮᱨᱤᱭᱟ ᱱᱟᱠᱷᱟ ᱠᱟᱱᱟᱞᱮ ᱦᱟᱸᱜ ᱟᱫᱚ ᱢᱮᱱ ᱫᱟᱲᱮᱭᱟᱜ-ᱟᱢ ᱱᱚᱛᱮ ᱨᱮᱫᱚ ᱡᱟᱹᱥᱛᱤ ᱠᱟᱭᱛᱮ ᱢᱟᱱᱮ ᱛᱤᱱᱟᱹᱜ ᱟᱛᱳ ᱠᱚ ᱢᱮᱱᱟᱜᱼᱟ ᱜᱚᱴᱟ ᱜᱮ ᱦᱟᱸᱜ ᱦᱚᱲ ᱜᱮᱦᱟᱸᱜ ᱟᱫᱚ ᱵᱟᱡᱟᱨ ᱥᱩᱨ ᱠᱚᱨᱮ ᱜᱮ ᱮᱠᱮᱱ ᱱᱚᱣᱟ ᱫᱤᱠᱩ ᱠᱚ ᱢᱮᱱᱟᱜ ᱠᱚᱣᱟ ᱟᱫᱚ ᱡᱩᱫᱤ ᱦᱚᱲ ᱦᱚᱯᱚᱱ ᱠᱩ ᱢᱟᱱᱮ ᱠᱚ ᱥᱮᱬᱟ ᱞᱮᱱᱥ ᱠᱷᱟᱱᱡ ᱥᱮᱠᱚ ᱟᱹᱠᱤᱞ ᱜᱮᱭᱟᱱ ᱠᱚ ᱦᱟᱛᱟᱣ ᱦᱟᱢᱮᱴ ᱞᱮᱠᱷᱟᱡ ᱛᱚᱵᱮᱠ ᱠᱩ ᱟᱭᱢᱟ ᱞᱮᱠᱟ ᱮᱠᱮᱱ ᱦᱚᱲ ᱦᱟᱹᱴᱭᱟ ᱜᱮ ᱦᱩᱭ ᱫᱟᱲᱮᱭᱟᱜᱼᱟ ᱢᱮᱱᱠᱷᱟᱱ ᱱᱚᱝᱠᱟ ᱥᱤᱠᱪᱷᱤᱯ ᱥᱮᱢ ᱢᱮᱱ ᱫᱟᱲᱮᱭᱟᱜᱼᱟ ᱥᱤᱠᱷᱱᱟᱹᱛ ᱟᱹᱰᱤ ᱠᱚᱢ ᱦᱚᱲᱟᱜ ᱢᱮᱱᱟᱜᱼᱟ ᱟᱫᱚ ᱟᱨ ᱡᱟᱭᱜᱟ ᱡᱩᱢᱤ ᱞᱮᱠᱟ ᱛᱚ ᱢᱮᱱ ᱞᱮᱠᱷᱟᱡ ᱦᱚᱸ ᱠᱚᱢ ᱵᱟᱹᱱᱩᱜᱼᱟ ᱟᱵᱚ ᱦᱚᱲ ᱦᱚᱯᱚᱱ ᱴᱷᱮᱡ ᱮᱱᱛᱮᱜ ᱵᱤᱜᱷᱟ ᱵᱤᱜᱷᱟ ᱡᱟᱭᱜᱟ ᱡᱩ- ᱢᱤ ᱢᱮᱱᱟᱜᱼᱟ ᱢᱮᱱᱠᱷᱟᱱ ᱮᱠᱮᱱ ᱚᱱᱟ ᱡᱟᱭᱜᱟ ᱡᱚᱢᱤ ᱫᱚ ᱦᱟᱸᱜ ᱠᱷᱤᱞ ᱪᱟᱵᱟ ᱜᱮᱭᱟ ᱢᱟᱱᱮ ᱮᱠᱟᱞ ᱠᱷᱟᱹᱞᱤ ᱪᱮᱜ ᱦᱚᱸ ᱪᱟᱥᱵᱟᱥ ᱵᱟᱝ ᱦᱩᱭᱩᱜ ᱠᱟᱱᱟ
ᱟᱛᱚ ᱦᱳᱼᱭᱟᱜ ᱦᱳᱭ ᱟᱫᱚ ᱢᱟᱱᱮ ᱚᱱᱟ ᱮᱞᱟᱠᱟ ᱠᱚᱱᱮᱱ ᱡᱟᱦᱟᱸ ᱛᱤᱱᱟᱹᱜ ᱢᱮᱱᱟᱜ ᱠᱚᱣᱟ ᱟᱵᱚ ᱥᱟᱱᱛᱟᱲ ᱦᱚᱯᱚᱱ ᱠᱚ ᱮᱱᱠᱷᱟᱱ ᱩᱱᱠᱩ ᱱᱚᱣᱟ ᱮᱵᱮᱜ ᱮᱻ ᱵᱮᱯᱟᱨ ᱠᱚᱨᱮ ᱵᱟᱝ ᱠᱚ ᱞᱟᱦᱟ ᱦᱤᱡᱩᱜ ᱠᱟᱱᱟ ᱱᱚᱣᱟ ᱨᱮᱱᱟᱜ ᱢᱩᱞ ᱠᱟᱨᱚᱱ ᱠᱤ ᱱᱚᱣᱟ ᱮ ᱮ ᱥᱮᱪᱮᱫ
ᱱᱚᱣᱟ ᱨᱮᱱᱟᱜ ᱢᱩᱞ ᱠᱟᱨᱚᱱ ᱞᱮᱠᱟᱛᱮ ᱦᱟᱸᱜ ᱢᱮᱱ ᱞᱮᱠᱷᱟᱱ ᱫᱚ ᱦᱟᱸᱜ ᱢᱮᱱ ᱫᱟᱲᱮᱭᱟᱜᱼᱟ ᱢᱤᱫᱴᱮᱱ ᱱᱚᱣᱟ ᱥᱤᱠᱷᱱᱟᱹᱛ ᱠᱷᱚᱡ ᱠᱚ ᱛᱟᱭᱱᱚᱢ ᱠᱟᱱᱟ ᱥᱮ ᱚᱱᱟ ᱢᱮᱱ ᱫᱟᱲᱮᱭᱟᱢ ᱥᱤᱠᱪᱷᱟ ᱚᱱᱟ ᱠᱷᱚᱡ ᱠᱚ ᱛᱟᱭᱱᱚᱢ ᱟᱠᱟᱱᱛᱮ ᱢᱟᱱᱮ ᱠᱚ ᱵᱚᱛᱚᱨᱚᱜᱼᱟ ᱟᱫᱚᱢ ᱦᱚᱲ ᱫᱚ ᱢᱟᱱᱮ ᱦᱟᱺᱰᱤ ᱯᱟᱹᱣᱨᱟᱹ ᱨᱮᱠᱚ ᱵᱩᱞ ᱠᱚᱜᱼᱟ ᱛᱚ ᱢᱤᱫᱴᱮᱱ ᱚᱱᱟ ᱦᱤᱥᱟᱹᱵᱽ ᱠᱤᱛᱟᱹᱵᱽ ᱦᱚᱸ ᱵᱟᱭ ᱤᱭᱟᱹ ᱰᱷᱚᱝ ᱫᱟᱲᱮᱭᱟᱜᱼᱟ ᱥᱮ ᱵᱟᱭ ᱵᱟᱲᱟᱭᱟ ᱦᱟᱸᱜ ᱪᱮᱫ ᱞᱮᱠᱟ ᱦᱩᱭᱩᱜᱼᱟ ᱪᱮᱫ ᱞᱮᱠᱟ ᱵᱟᱝ ᱟᱨ ᱟᱫᱚᱢ ᱦᱚᱲ ᱫᱚᱠᱚ ᱞᱟᱡᱟᱜᱼᱟ ᱡᱟᱹᱥᱛᱤ ᱠᱟᱭᱛᱮᱢ ᱢᱮᱱ ᱫᱟᱲᱮᱭᱟᱜᱼᱟ ᱵᱚᱞᱮ ᱟᱵᱚ ᱦᱚᱲ ᱦᱚᱯᱚᱱ ᱫᱚᱠᱚ ᱞᱟᱡᱟᱜᱼᱟ ᱡᱟᱦᱟᱸᱭ ᱜᱮ ᱢᱟᱱᱮ ᱱᱚᱝᱠᱟ ᱟᱹᱠᱷᱨᱤᱧ ᱞᱟᱹᱜᱤᱫ ᱡᱟᱦᱟᱸᱭᱮᱢ ᱠᱩᱞᱤᱭᱮᱭᱟ ᱱᱚᱜᱼᱚᱭ ᱥᱟᱹᱯᱟᱹᱨᱤ ᱟᱹᱰᱤ ᱡᱟᱹᱥᱛᱤ ᱜᱮ ᱵᱤᱞᱤᱣ ᱠᱟᱱ ᱛᱟᱯᱮ ᱟᱹᱣᱲᱤ ᱜᱮ ᱧᱩᱨᱦᱟᱹᱜ ᱠᱟᱱ ᱟᱫᱚ ᱤᱫᱤᱭ ᱯᱮ ᱩᱱᱤᱭ ᱢᱮᱱᱟᱭ ᱚᱠᱚᱭ ᱱᱚᱣᱟ ᱫᱚᱭ ᱤᱫᱤᱭᱟ ᱱᱚᱣᱟ ᱛᱤᱱᱟᱹᱜ ᱮᱢ ᱤᱫᱤ ᱵᱟᱲᱟᱭᱟ ᱢᱟᱱᱮ ᱡᱟᱦᱟᱸᱭ ᱜᱮᱢ ᱠᱩᱞᱤ ᱞᱮᱠᱷᱟᱡ ᱞᱟᱡᱟᱜᱼᱟᱭ ᱵᱟᱠᱷᱟᱡ ᱫᱚ ᱟᱠᱷᱨᱤᱧ ᱞᱮᱠᱷᱟᱡ ᱫᱚ ᱟᱭᱢᱟ ᱜᱮ ᱢᱮᱱᱟᱜ ᱛᱟᱠᱚᱣᱟ ᱥᱮ ᱢᱮᱱᱟᱜ ᱛᱟᱵᱚᱱᱟ ᱦᱟᱸᱜ ᱱᱚᱣᱟ ᱥᱟᱱᱛᱟᱞ ᱦᱚᱯᱚᱱ ᱠᱚᱣᱟᱜ ᱦᱩᱸ
ᱦᱳᱭ ᱟᱫᱚ ᱟᱵᱚᱨᱮᱱ ᱦᱚᱲ ᱦᱚᱯᱚᱱ ᱠᱚ ᱥᱮ ᱥᱟᱱᱛᱟᱲ ᱵᱚᱭᱦᱟ ᱠᱚ ᱡᱟᱛᱮ ᱱᱚᱣᱟ ᱮ ᱵᱮᱵᱽᱥᱟᱭ ᱵᱟᱱᱤᱡᱽ ᱤᱫᱤ ᱠᱟᱛᱮᱜ ᱠᱚ ᱞᱟᱦᱟᱜ ᱢᱟ ᱮᱵᱚᱝ ᱱᱚᱣᱟ ᱤᱫᱤ ᱠᱟ ᱠᱟᱛᱮᱜ ᱟᱵᱚ ᱦᱚᱸ ᱮ ᱜᱮᱭᱟᱱ ᱥᱮ ᱦᱟᱛᱟᱝ ᱦᱚᱸ ᱞᱟᱥᱮᱨ ᱫᱚᱨᱠᱟᱨ ᱠᱟᱱᱟ ᱮᱵᱚᱝ ᱮᱵᱚᱝ ᱟᱛᱳ ᱟᱛᱳ ᱨᱮ ᱱᱚᱣᱟ ᱠᱚᱦᱚᱸ ᱟᱵᱚ ᱵᱩᱡᱷᱟᱹᱣ ᱦᱚᱪᱚ ᱞᱟᱹᱠᱛᱤ ᱠᱟᱱᱟ ᱡᱮ ᱛᱤᱱᱫᱤᱱ ᱟᱵᱚ ᱦᱟᱱᱮ ᱵᱷᱟᱨᱚᱛ ᱯᱷᱩᱨᱜᱟᱹᱞ ᱠᱟᱛᱮᱜ ᱱᱤᱛ ᱦᱟᱹᱨᱤᱡ ᱛᱮ ᱡᱩᱫᱤ ᱟᱵᱚ ᱦᱚᱲ ᱴᱷᱮᱱ ᱜᱮ ᱠᱤᱨᱤᱧ ᱠᱟᱛᱮᱜ ᱵᱚᱱ ᱡᱚᱢᱟ ᱮᱵᱚᱝ ᱦᱚᱲ ᱴᱷᱮᱱ ᱜᱮᱵᱚᱱ ᱟᱹᱥᱩᱞᱚᱜᱼᱟ ᱮᱱᱠᱷᱟᱱ ᱱᱚᱣᱟ ᱢᱟ ᱵᱟᱭ ᱫᱚᱦᱚᱭ ᱫᱟᱲᱮᱭᱟᱜᱼᱟ ᱯᱷᱩᱨᱜᱟᱹᱞ ᱫᱤᱥᱚᱢ ᱨᱮ ᱥᱚᱥᱚᱱᱟᱜ ᱡᱩᱜᱽ ᱠᱟᱱᱟ ᱱᱤᱛᱚᱜ ᱪᱮᱫ ᱞᱮᱠᱟᱨᱮ ᱟᱵᱚ ᱦᱚᱸ ᱢᱟᱱᱮ ᱫᱤᱠᱩ ᱠᱚ ᱞᱮᱠᱟᱜᱮ ᱟᱵᱚ ᱦᱚᱸ ᱞᱟᱦᱟ ᱥᱮᱫ ᱵᱚᱱ ᱨᱟᱠᱟᱵ ᱫᱟᱲᱮᱭᱟᱜᱼᱟ ᱦᱚᱜᱼᱚ ᱚᱱᱟ ᱤᱫᱤ ᱠᱟᱛᱮ ᱟᱫᱚ ᱪᱮᱫ ᱵᱮᱱ ᱢᱮᱱᱟ
ᱦᱮᱸ ᱱᱚᱜᱼᱚ ᱱᱤᱭᱟᱹ ᱟᱹᱰᱤ ᱢᱚᱸᱡᱽ ᱟᱹᱰᱤ ᱱᱟᱯᱟᱭ ᱠᱟᱛᱷᱟ ᱵᱮᱱ ᱢᱮᱱ ᱠᱟᱫᱟ ᱡᱮ ᱵᱚᱞᱮ ᱟᱵᱚ ᱦᱚᱸ ᱫᱤᱠᱩ ᱞᱮᱠᱟᱜᱮ ᱥᱟᱱᱟᱢᱟᱜ ᱡᱟᱭᱜᱟ ᱨᱮ ᱟᱵᱚ ᱦᱚᱸ ᱱᱚᱝᱠᱟ ᱨᱟᱠᱟᱵᱚᱜ ᱦᱩᱭᱩᱜ ᱛᱟᱵᱚᱱᱟ ᱡᱮᱞᱮᱠᱟ ᱵᱤᱡᱽᱱᱮᱥ ᱠᱚᱦᱚᱸ ᱠᱚᱨᱟᱣ ᱦᱩᱭᱩᱜ ᱛᱟᱵᱚᱱᱟ ᱟᱫᱚ ᱱᱚᱜᱼᱚᱭ ᱱᱤᱭᱟᱹ ᱫᱚᱢ ᱢᱮᱱ ᱫᱟᱲᱮᱭᱟᱜᱼᱟ ᱟᱵᱚ ᱦᱚᱲ ᱦᱚᱯᱚᱱ ᱴᱷᱮᱱ ᱫᱚ ᱱᱚᱣᱟ ᱥᱤᱠᱷᱱᱟᱹᱛ ᱨᱮᱱᱟᱜ ᱢᱤᱫᱴᱟᱝ ᱠᱟᱹᱢᱤ ᱢᱮᱱᱟᱜ ᱥᱮ ᱢᱮᱱ ᱫᱟᱲᱮᱭᱟᱜᱼᱟ ᱠᱚᱢ ᱠᱷᱟᱴᱚ ᱜᱮᱭᱟ ᱦᱟᱸᱜ ᱟᱫᱚ ᱡᱩᱫᱤ ᱟᱵᱚ ᱛᱤᱱᱟᱹᱜ ᱟᱹᱠᱤᱞᱟᱱ ᱦᱚᱲ ᱠᱚ ᱢᱮᱱᱟᱜ ᱵᱚᱱᱟ ᱥᱮ ᱵᱩᱫᱽᱫᱷᱤᱭᱟᱱ ᱦᱚᱲ ᱠᱚ ᱢᱮᱱᱟᱜ ᱵᱚᱱᱟ ᱟᱵᱚ ᱜᱮ ᱦᱟᱸᱜ ᱡᱟᱦᱟᱱᱟᱜ ᱵᱚᱱ ᱪᱮᱠᱟ ᱫᱟᱲᱮᱭᱟᱜᱼᱟ ᱢᱮᱱ ᱜᱟᱱᱚᱜᱼᱟ ᱡᱮ ᱟᱵᱚ ᱱᱚᱝᱠᱟᱱ ᱡᱟᱦᱟᱱᱟᱜ ᱮᱣᱮᱨᱱᱮᱥ ᱞᱮᱠᱟ ᱵᱚᱱ ᱠᱚᱨᱟᱣ ᱞᱮᱠᱷᱟᱡ ᱢᱟᱱᱮ ᱟᱛᱳ ᱟᱛᱳ ᱵᱚᱱ ᱪᱟᱞᱟᱣ ᱞᱮᱱᱠᱷᱟᱱ ᱟᱨ ᱟᱵᱚᱨᱮᱱ ᱦᱚᱲ ᱦᱚᱯᱚᱱ ᱠᱚᱵᱚᱱ ᱞᱟᱹᱭ ᱟᱠᱚ ᱠᱷᱟᱱ ᱵᱚᱞᱮ ᱵᱟᱝ ᱟᱵᱚ ᱫᱚ ᱱᱚᱣᱟ ᱡᱚᱛᱚ ᱡᱤᱱᱤᱥ ᱨᱮ ᱞᱟᱦᱟᱜ ᱦᱩᱭᱩᱜ ᱛᱟᱵᱚᱱᱟ ᱯᱟᱲᱦᱟᱜ ᱱᱚᱣᱟ ᱪᱷᱮᱛᱨᱚ ᱨᱮᱦᱚᱸ ᱥᱮᱢ ᱢᱮᱱ ᱫᱟᱲᱮᱭᱟᱜᱼᱟ ᱵᱤᱡᱽᱱᱮᱥ ᱠᱚᱨᱮ ᱦᱚᱸ ᱮᱱᱛᱮᱫ ᱡᱚᱛᱚᱣᱟᱜ ᱨᱮᱜᱮ ᱞᱟᱦᱟᱜ ᱦᱩᱭᱩᱜ ᱛᱟᱵᱚᱱᱟ ᱟᱨ ᱡᱩᱫᱤ ᱢᱟᱱᱞᱤᱭᱟ ᱟᱞᱮ ᱥᱮᱫ ᱤᱧ ᱧᱮᱞ ᱵᱟᱲᱟ ᱠᱟᱫᱟ ᱦᱟᱸᱜ ᱱᱚᱣᱟ ᱠᱷᱮᱛ ᱠᱚ ᱟᱹᱰᱤ ᱡᱟᱹᱥᱛᱤ ᱠᱷᱟᱹᱞᱤ ᱜᱮᱭᱟ ᱵᱟᱠᱚ ᱨᱚᱦᱚᱭᱮᱫᱟ ᱢᱟᱱᱮ ᱩᱱᱠᱩᱣᱟᱜ ᱦᱩᱫᱤᱥ ᱫᱚ ᱵᱚᱞᱮ ᱦᱩᱲᱩ ᱵᱟᱝ ᱦᱩᱭᱩᱜ ᱠᱟᱱᱟ ᱛᱚᱵᱮ ᱪᱮᱫ ᱦᱚᱸ ᱵᱟᱝ ᱦᱩᱭᱩᱜᱼᱟ ᱟᱫᱚ ᱚᱱᱟ ᱦᱩᱲᱩ ᱚᱠᱟ ᱡᱟᱭᱜᱟ ᱨᱮ ᱵᱟᱝ ᱦᱩᱭᱩᱜ ᱠᱟᱱ ᱚᱱᱠᱟᱱ ᱡᱟᱭᱜᱟᱟᱨ ᱨᱮ ᱮᱴᱟᱜ ᱪᱟᱥ ᱠᱚ ᱵᱩᱡᱷᱟᱹᱣ ᱞᱮᱠᱷᱟᱡ ᱵᱚᱞᱮ ᱪᱮᱫ ᱜᱟᱱᱚᱜᱼᱟ ᱚᱱᱟ ᱡᱟᱭᱜᱟ ᱨᱮ ᱟᱫᱚ ᱱᱚᱝᱠᱟ ᱠᱚ ᱤᱭᱟᱹ ᱫᱟᱲᱮ ᱠᱮ ᱦᱮ ᱟᱫᱚ ᱚᱱᱟ ᱫᱚ ᱞᱟᱹᱭ ᱵᱩᱡᱷᱟᱹᱣ ᱦᱩᱭᱩᱜᱼᱟ ᱟᱵᱚᱨᱮᱱ ᱦᱚᱲ ᱦᱚᱯᱚᱱ ᱠᱚ ᱵᱚᱞᱮ ᱪᱮᱫ ᱪᱤᱠᱟ ᱞᱮᱠᱷᱟᱱ ᱱᱟᱯᱟᱭ ᱦᱩᱭᱩᱜᱼᱟ
ᱮᱠᱟᱞ ᱞᱟᱹᱠᱛᱤ ᱠᱟᱱ ᱜᱮᱭᱟ ᱟᱹᱰᱤ ᱡᱚᱛᱷᱟᱛ ᱠᱟᱛᱷᱟᱢ ᱞᱟᱹᱭ ᱥᱚᱫᱚᱨ ᱠᱮᱭᱟ ᱮᱱᱛᱮ ᱨᱮᱦᱚᱸ ᱱᱚᱜᱼᱚᱭ ᱡᱮ ᱟᱵᱚᱣᱟᱜ ᱩᱱᱟᱹᱜ ᱜᱟᱱ ᱥᱟᱱᱛᱟᱲ ᱦᱚᱯᱚᱱᱟᱜ ᱠᱷᱮᱛ ᱵᱟᱹᱛ ᱠᱚ ᱢᱮᱱᱟᱜ ᱫᱚ ᱠᱷᱟᱹᱞᱤ ᱜᱮ ᱛᱟᱦᱮᱱ ᱠᱟᱱᱟ ᱪᱮᱫ ᱦᱚᱸ ᱵᱟᱠᱚ ᱨᱚᱦᱚᱭᱚᱜᱼᱟ ᱟᱫᱚ
ᱦᱮᱸ
ᱟᱵᱚ ᱡᱟᱦᱟᱸ ᱛᱤᱱᱟᱹᱜ ᱜᱮ ᱱᱚᱝᱠᱟᱱ ᱵᱩ ᱡᱤᱵᱤ ᱠᱚ ᱢᱮᱱᱟᱜ ᱟᱠᱟᱫ ᱠᱚᱣᱟ ᱩᱱᱠᱩ ᱟᱛᱮᱜ ᱚᱱᱟ ᱟᱹᱛᱩ ᱟᱹᱛᱩ ᱪᱟᱞᱟ ᱠᱟᱛᱮᱮᱫ ᱩᱱᱠᱩ ᱟᱵᱚᱨᱮᱱ ᱦᱚᱲ ᱠᱚ ᱟᱸ ᱟᱭᱳ ᱦᱚᱲ ᱠᱚ ᱵᱟᱵᱟ ᱦᱚᱲ ᱠᱚ ᱵᱩᱡᱷᱟᱹᱣ ᱟᱠᱚ ᱠᱷᱟᱱ ᱵᱟᱝ ᱱᱟᱯᱟᱭ ᱠᱚᱜᱼᱟ ᱠᱤ ᱦᱮᱸ ᱱᱟᱯᱟᱭ ᱠᱚᱜ ᱜᱮᱭᱟ
ᱦᱮᱸ ᱦᱮᱸ ᱚᱱᱮ ᱚᱱᱟ ᱠᱟᱱ ᱜᱮᱭᱟ ᱟᱫᱚ ᱚᱱᱮ ᱚᱱᱟ ᱠᱟᱱ ᱜᱮᱭᱟᱢ ᱢᱟᱱᱮ ᱟᱵᱚ ᱦᱚᱲ ᱦᱚᱯᱚᱱ ᱫᱚ ᱟᱨ ᱢᱤᱫᱴᱮᱱ ᱢᱮᱱᱟᱜᱼᱟ ᱡᱮ ᱤᱱᱵᱷᱮᱥᱴᱢᱮᱱᱴ ᱵᱟᱠᱚ ᱠᱚᱨᱟᱣᱮᱫᱟ ᱦᱟᱜ ᱢᱟᱱᱮ ᱮᱦᱚᱵ ᱨᱮ ᱯᱟᱭᱥᱟ ᱮᱢ ᱵᱟᱝ ᱥᱟᱱᱟ ᱠᱣᱟ ᱢᱟᱱᱮ ᱠᱷᱮᱛ ᱠᱚᱢᱟ ᱢᱮᱱᱟᱜ ᱛᱟᱭ ᱜᱮ ᱟᱫᱚ ᱢᱟᱱᱞᱤᱭᱟ ᱫᱟᱜ ᱨᱮᱱᱟᱜ ᱥᱩᱵᱤᱫᱟ ᱵᱟᱹᱱᱩᱜᱼᱟ ᱡᱩᱚᱫᱤ ᱩᱱᱤ ᱦᱩᱫᱤᱥ ᱞᱮᱠᱷᱟᱡ ᱵᱚᱞᱮ ᱵᱟᱝ ᱡᱟᱦᱟᱸ ᱞᱮᱠᱟ ᱛᱮᱜᱮ ᱠᱩᱨᱩᱢᱩᱴᱩ ᱠᱟᱛᱮᱫ ᱢᱚᱴᱚᱨ ᱠᱩᱧ ᱵᱟᱹᱭᱥᱟᱹᱣᱟ ᱞᱳᱱ ᱦᱟᱛᱟᱣ ᱠᱟᱛᱮᱜ ᱥᱮ ᱦᱟᱱᱛᱮ ᱱᱟᱛᱮ ᱠᱷᱚᱡ ᱟᱨ ᱡᱩᱫᱤ ᱚᱱᱟ ᱫᱟᱜ ᱮ ᱧᱟᱢ ᱞᱮᱠᱟᱱᱡ ᱛᱚ ᱟᱹᱰᱤ ᱢᱚᱸᱡᱽ ᱪᱟᱥᱵᱟᱥ ᱦᱩᱭ ᱠᱚᱜᱼᱟ ᱟᱫᱚ ᱚᱱᱮ ᱚᱱᱟ ᱯᱚᱭᱥᱟ ᱵᱟᱹᱱᱩᱜ ᱠᱷᱟᱹᱛᱤᱨ ᱛᱮ ᱟᱫᱚ ᱦᱩᱫᱤᱥ ᱞᱮᱠᱷᱟᱡ ᱫᱚ ᱦᱩᱭᱩᱜ ᱜᱮᱭᱟ ᱦᱟᱸᱜ ᱮᱱᱛᱮᱫ ᱫᱤᱠᱩ ᱠᱚᱣᱟᱜ ᱦᱚᱧ ᱧᱮᱞ ᱵᱟᱲᱟ ᱟᱠᱟᱫ ᱠᱚᱣᱟ ᱨᱮᱸᱜᱮᱡ ᱱᱟᱪᱟᱨ ᱠᱚ ᱛᱟᱦᱮᱸ ᱠᱟᱱᱟ ᱟᱨ ᱡᱟᱭᱜᱟ ᱡᱩᱢᱤᱤ ᱵᱟᱹᱱᱩᱜ ᱛᱟᱠᱚᱣᱟ ᱢᱮᱱᱠᱷᱟᱱ ᱚᱱᱠᱟ ᱞᱳᱱ ᱦᱟᱛᱟᱣ ᱠᱟᱛᱮᱜ ᱥᱮ ᱦᱟᱱᱛᱮ ᱱᱟᱛᱮ ᱠᱟᱛᱮ ᱢᱟᱱᱮ ᱮᱱ ᱨᱮᱦᱚᱸ ᱠᱚ ᱨᱟᱠᱟᱵᱚᱜ ᱠᱟᱱᱟ ᱦᱟᱸᱜ ᱟᱵᱚ ᱦᱚᱲ ᱦᱚᱯᱚᱱ ᱠᱷᱚᱡ ᱱᱚᱜᱼᱚ ᱱᱤᱭᱟᱹᱟᱹᱜᱤ ᱦᱩᱫᱤᱥ ᱞᱟᱹᱠᱛᱤ ᱠᱟᱱᱟ
ᱦᱳᱭ ᱮᱠᱟᱞ ᱞᱟᱹᱠᱛᱤ ᱠᱟᱱᱟ ᱟᱵᱚᱨᱮᱱ ᱦᱚᱲ ᱡᱟ ᱛᱮ ᱥᱤᱠᱠᱷᱤᱛᱚᱜ ᱢᱟᱠᱚ ᱟᱨ ᱱᱚᱣᱟ ᱟᱹᱠᱤᱞ ᱠᱚ ᱟᱨᱡᱟᱣ ᱢᱟ ᱮᱵᱚᱝ ᱞᱟᱦᱟᱟᱥᱮᱫ ᱠᱚ ᱢᱟᱨᱟᱝ ᱪᱟᱞᱟᱜ ᱢᱟ ᱦᱳᱭ ᱜᱚᱢᱠᱮ ᱤᱱᱠᱟᱹᱜ ᱜᱮ ᱛᱮᱦᱮᱧ ᱫᱚ ᱢᱟ
ᱴᱷᱤᱠ ᱜᱮᱭᱟ ᱤᱧ ᱥᱮᱫ ᱠᱷᱚᱱ ᱟᱭᱢᱟ ᱥᱟᱨᱦᱟᱣ ᱟᱨ ᱡᱚᱦᱟᱨ
ᱵᱟᱨ ᱡᱚᱦᱟᱨ ᱦᱩᱸ